ᱦᱮᱸᱻ, ᱨᱚᱲ ᱠᱚ, ᱟᱸᱡᱚᱢᱚᱜ ᱠᱟᱱᱟ ᱾
ᱦᱮᱸᱻ, ᱟᱸᱡᱚᱢᱚᱜ ᱠᱟᱱᱟ ᱾
ᱟᱪᱪᱷᱟ, ᱪᱮᱫ ᱠᱚ ᱪᱤᱠᱟᱹ ᱵᱟᱲᱟ ᱦᱩᱭᱩᱜ ᱠᱟᱱᱟ? ᱛᱟᱦᱚᱞᱮ ᱾
ᱚᱲᱟᱜ ᱨᱮᱜᱮ, ᱱᱤᱛᱚᱜ ᱫᱚ ᱾
ᱚᱼ, ᱫᱟᱠᱟ ᱠᱚᱫᱚ, ᱡᱚᱢ ᱵᱟᱲᱟ, ᱦᱩᱭ ᱟᱠᱟᱱᱟ ᱾
ᱦᱮᱸ, ᱡᱚᱢ ᱫᱚ, ᱦᱩᱭ ᱟᱠᱟᱱᱟ ᱾
ᱚᱻ, ᱛᱟᱦᱚᱞᱮ, ᱚᱲᱟᱜ ᱠᱚᱨᱮᱱᱟᱜ, ᱠᱟᱹᱢᱤ ᱠᱟᱡᱽ ᱠᱚᱫᱚ, ᱪᱮᱫ ᱞᱮᱠᱟ?
ᱚᱲᱟᱜ ᱠᱚᱨᱮ ᱫᱚ, ᱱᱤᱛᱚᱜ ᱫᱚ, ᱠᱟᱹᱢᱤ ᱫᱚ, ᱵᱟᱹᱱᱩᱜ ᱟᱠᱟᱫᱟ ᱾
ᱚᱻᱦ ᱾ ᱛᱟᱦᱚᱞᱮ, ᱱᱤᱛᱳᱜ ᱫᱚ ᱦᱟᱸᱜ, ᱱᱚᱜᱼᱚᱭ ᱦᱩᱞ ᱢᱟᱦᱟ ᱠᱚ, ᱥᱮᱴᱮᱨᱚᱜ ᱠᱟᱱᱟ ᱾ ᱦᱩᱞ ᱢᱟᱦᱟ, ᱛᱟᱯᱚᱨᱮ ᱟᱢᱵᱟᱵᱚᱛᱤ ᱠᱚ, ᱟᱢᱵᱟ ᱵᱚᱛᱤ ᱯᱮ ᱢᱟᱱᱟᱣ ᱮᱭᱟ ᱥᱮ, ᱵᱟᱝ?
ᱟᱢᱵᱟ ᱵᱚᱛᱤ, ᱟᱞᱮ ᱫᱚ, ᱵᱟᱞᱮ ᱢᱟᱱᱟᱣᱟ ᱾
ᱪᱮᱫᱟᱜ? ᱵᱟᱯᱮ ᱢᱟᱱᱟᱣᱼᱟ ᱾
ᱵᱟᱞᱮ ᱢᱟᱱᱟᱣ, ᱟᱹᱜᱩ ᱟᱠᱟᱫᱟ, ᱚᱱᱟ
ᱚᱻ ᱟᱪᱪᱷᱟ, ᱟᱪᱪᱷᱟ ᱾ ᱢᱟᱱᱮ, ᱯᱟᱹᱦᱤᱞ ᱦᱟᱯᱲᱟᱢ ᱠᱚ, ᱡᱟᱦᱟᱸ ᱞᱮᱠᱟ ᱠᱚ, ᱢᱟᱱᱟᱣ ᱟᱹᱜᱩ ᱟᱠᱟᱫᱟ ᱾ ᱚᱱᱠᱟ ᱜᱮᱛᱚ ᱵᱚᱱ, ᱢᱟᱱᱟᱣ ᱟᱹᱜᱩ ᱮᱭᱟᱜ ᱦᱮᱸ, ᱵᱟᱝ?
ᱦᱮᱸᱻ, ᱟᱫᱚ, ᱯᱟᱹᱦᱤᱞ ᱠᱷᱚᱱ ᱜᱮ, ᱢᱟᱱᱟᱣ ᱟᱹᱜᱩ ᱵᱟᱝ ᱦᱩᱭ ᱟᱠᱟᱱᱟ ᱾ ᱚᱱᱟ ᱠᱷᱟᱹᱛᱤᱨ
ᱦᱮᱸᱻ᱾ ᱟᱫᱚ, ᱚᱱᱟ ᱠᱷᱟᱹᱛᱤᱨ ᱛᱮ, ᱱᱤᱛᱚᱜ ᱫᱚ ᱦᱟᱸᱜ, ᱵᱟᱝ ᱯᱮ ᱢᱟᱱᱟᱣ ᱮᱫᱟ, ᱦᱮᱸ ᱵᱟᱝ?
ᱦᱮᱸ
ᱟᱞᱮ ᱥᱮᱫ ᱫᱚ ᱦᱟᱸᱜ, ᱚᱱᱠᱟ ᱟᱢᱵᱟ ᱵᱷᱩᱛᱤ ᱨᱮ-ᱫᱚ ᱦᱟᱸᱜ ᱩᱞ ᱠᱟᱱᱴᱷᱽᱟᱲ ᱠᱚᱦᱟᱸᱜ ᱞᱮ ᱡᱚᱢ ᱵᱟᱲᱟᱭ ᱜᱮᱭᱟ᱾ ᱚᱱᱠᱟ ᱜᱮ ᱛᱟᱦᱞᱮ ᱱᱟᱯᱟᱭ ᱵᱟᱲᱟ ᱜᱮᱭᱟᱯᱮ ᱚᱲᱟᱜ ᱠᱚᱨᱮ ᱫᱚ?
ᱦᱮᱸ ᱱᱟᱯᱟᱭ ᱵᱟᱲᱟ ᱜᱮ᱾ ᱟᱯᱮ?
ᱟᱞᱮ ᱦᱚᱸ ᱱᱤᱛᱚᱜ ᱫᱚ ᱦᱟᱸᱜ ᱱᱚᱜᱼᱚᱭ ᱱᱟᱯᱟᱭ ᱵᱟᱲᱟ ᱜᱮ ᱾ ᱪᱮᱫ ᱟᱫᱚᱢ ᱪᱤᱠᱟᱹ ᱵᱟᱲᱟᱭᱟ᱾ ᱱᱟ ᱟᱞᱮ ᱦᱳ ᱟᱞᱮᱥᱮᱫ ᱫᱟᱜ ᱫᱟᱭ ᱛᱮᱦᱮᱧ ᱫᱚ ᱦᱟᱸᱜ᱾ ᱵᱟᱭ ᱫᱟᱜ ᱠᱮᱫᱟ ᱨᱤᱢᱤᱞ ᱵᱟᱲᱟ ᱠᱮᱫᱟᱭ᱾ ᱦᱚᱞᱟ ᱢᱟᱫᱷᱽᱮᱨ ᱜᱮ ᱦᱟᱸᱜ ᱫᱟᱜ ᱠᱮᱫᱟ ᱟᱞᱮᱥᱮᱫ ᱫᱚ᱾ ᱛᱟᱦᱚᱞᱮ ᱟᱯᱮ ᱥᱮᱱ ᱜᱮ, ᱫᱟᱜ ᱮᱫᱟᱭ ᱥᱮ ᱵᱟᱝ?
ᱟᱞᱮᱥᱮᱫ ᱦᱚᱸ ᱫᱟᱜ ᱞᱮᱫᱟᱭ ᱦᱚᱞᱟ᱾ ᱛᱮᱦᱮᱧ ᱫᱚ ᱵᱟᱭ ᱫᱟᱜ ᱟᱠᱟᱫᱟ᱾
ᱟᱪᱪᱷᱟ, ᱟᱪᱪᱷᱟ
ᱛᱟᱦᱚᱞᱮ ᱜᱟᱹᱪᱷᱤ ᱠᱚᱼᱫᱚ ᱟᱯᱮ ᱦᱚᱲ ᱟᱯᱷᱚᱨ ᱠᱮᱫᱟ ᱠᱚ ᱥᱮ ᱵᱟᱝ?
ᱛᱟᱦᱚᱞᱮ ᱨᱚᱦᱚᱭ ᱠᱚ᱾ ᱵᱟ ᱮᱦᱚᱵ ᱯᱮᱲᱟ ᱠᱮᱫᱟ ᱯᱮ ᱾
ᱨᱚᱦᱚᱭ ᱫᱚ ᱟᱹᱣᱲᱤ ᱱᱤᱛᱚᱜ ᱫᱚ ᱾
ᱟᱨ ᱠᱷᱚᱨᱫᱟ ᱦᱟᱸᱜ ᱵᱟᱝ ᱦᱩᱭᱮᱱᱟ᱾ ᱦᱟᱯᱮ ᱱᱚᱜ -ᱚᱭ ᱦᱟᱸᱜ ᱱᱟᱢᱵᱟᱨ ᱜᱮ ᱵᱟᱭ ᱧᱟᱢ ᱟᱱ ᱫᱚ ᱥᱤᱛᱩᱝ ᱮᱱᱟ ᱛᱚ᱾ ᱟᱫᱚ ᱦᱟᱸᱜ ᱟᱞᱧ ᱫᱚ ᱦᱟᱸᱜ ᱚᱲᱟᱜ ᱠᱚᱨᱮ ᱦᱟᱸᱜ ᱵᱟᱹᱧ ᱛᱟᱦᱮᱱᱟ᱾ ᱛᱚ ᱟᱫᱚ ᱦᱟᱸᱜ ᱵᱟᱡᱟᱨ ᱥᱞᱟᱜ ᱟᱪᱪᱷᱟ, ᱟᱪᱪᱷᱟ ᱠᱟᱹᱴᱤᱡ ᱜᱮᱭᱟ ᱚ ᱡᱟᱞᱟ᱾ ᱟᱨ ᱛᱟᱦᱚᱞᱮ ᱱᱚᱝᱠᱟ᱾ ᱡᱚᱱᱰᱨᱟ ᱯᱮ ᱮ ᱜᱮᱭᱟ ᱥᱮ, ᱵᱟᱝᱠᱟ? ᱟᱞᱮ ᱥᱮᱫ ᱫᱚ ᱡᱚᱱᱰᱨᱟ ᱠᱚᱼᱠᱚ ᱮᱨ ᱜᱮᱭᱟ ᱵᱟᱲᱜᱮ ᱠᱚᱨᱮ ᱟᱨ ᱱᱚᱝᱠᱟ᱾ ᱚᱱᱟᱜᱮ ᱢᱟᱱᱮ ᱦᱜ ᱱᱤᱛᱚᱜ ᱫᱚ ᱢᱟᱨᱟᱝ ᱧᱚᱜ ᱠᱟᱱ᱾ ᱛᱟᱠᱚ ᱚᱱᱟ ᱠᱚᱮ ᱯᱩ ᱵᱟᱲᱟᱭ ᱦᱩᱭᱩᱜᱼᱟ᱾ ᱚᱱᱟ ᱠᱚᱜᱮ ᱦᱜ ᱱᱤᱛᱚᱜ ᱫᱚ᱾
ᱦᱮᱸ ᱱᱮᱛᱟᱨ ᱦᱚᱸ ᱡᱚᱸᱰᱨᱟ ᱠᱚ ᱮᱨ ᱜᱮᱭᱟ᱾
ᱱᱤᱛᱳᱜ ᱫᱚ ᱢᱟᱱᱮ ᱡᱚᱸᱰᱨᱟ ᱫᱚ ᱮᱨ ᱠᱟᱫᱟᱞᱮ ᱟᱞᱮ ᱫᱚ᱾ ᱢᱟᱱᱮ ᱱᱚᱜᱚᱭ ᱢᱟᱨᱟᱝ ᱫᱚ ᱢᱟᱨᱟᱝ ᱠᱟᱱᱟ᱾ ᱫᱚ ᱩ ᱵᱟᱲᱟᱭᱟᱞᱮ ᱦᱜ ᱱᱤᱛᱚᱜ ᱫᱚ᱾ ᱦᱟᱥᱟ ᱵᱟᱲᱟᱭ ᱟᱞᱮ ᱦᱜ᱾
ᱚ
ᱟᱯᱮᱫ ᱫᱚ ᱛᱟᱦᱚᱞᱮ ᱛᱤᱥ ᱠᱚᱼᱫᱚ ᱛᱤᱥ ᱠᱚᱨᱮ ᱡᱚᱱᱽᱰᱨᱟ ᱯᱮ ᱮᱨ ᱜᱮᱭᱟ᱾
ᱟᱞ ᱥᱮᱫ ᱫᱚ ᱮᱨ ᱜᱮᱭᱟ ᱵᱚ ᱫᱚ ᱾ ᱟᱞᱮ ᱫᱚ ᱵᱟᱞᱮ ᱮᱨ ᱵᱟᱲᱟᱭ ᱜᱮᱭᱟ᱾ ᱟᱫᱚ ᱵᱟᱹᱧ ᱵᱟᱲᱟᱭᱟ᱾ ᱚᱠᱟ ᱡᱚᱠᱷᱮᱡ ᱮᱨ ᱟᱠᱚ
ᱦᱳᱭ ᱛᱟᱦᱮ ᱚᱠᱟ ᱠᱚᱨᱮᱢ ᱛᱟᱦᱮᱱ ᱜᱮᱭᱟ᱾ ᱟᱢᱫᱚ ᱚᱲᱟᱜ ᱠᱚᱨᱮᱢ ᱛᱟᱦᱮᱱ ᱜᱮᱭᱟ᱾ ᱥᱮ ᱚᱱᱠᱟ ᱵᱟᱭᱨᱮ ᱠᱚᱨᱮᱢ ᱛᱟᱦᱮᱱ ᱜᱮ᱾
ᱵᱟᱮᱨᱭᱟ ᱟ ᱛᱟᱦᱮᱱᱟ᱾
ᱚ ᱚᱞ ᱯᱟᱲᱦᱟ-ᱜ ᱜᱮᱭᱟᱢ ᱥᱮ ᱾ ᱪᱮᱫ ᱛᱟᱦᱚᱞᱮ ᱟᱢ ᱦᱚᱸ᱾
ᱦᱮᱸ
ᱟᱪᱪᱷᱟ ᱟᱞᱮ ᱦᱚᱸ ᱚᱱᱠᱟᱜᱮ ᱚᱞ ᱯᱟᱲᱦᱟᱣ ᱵᱟᱲᱟᱜ ᱟᱞᱮ ᱚᱱᱟ ᱠᱷᱟᱹᱛᱤᱨ ᱜᱮ, ᱵᱟᱭᱨᱮ ᱨᱮ ᱛᱟᱦᱮᱱ ᱦᱩᱭᱩᱜ ᱠᱟᱱᱟ᱾ ᱚᱞ ᱯᱟᱲᱦᱽᱟᱣ ᱢᱟ᱾ ᱥᱚᱢᱚᱭ ᱨᱮᱜᱮ ᱚᱞ ᱯᱟᱲᱦᱟᱣ ᱨᱮᱱᱟᱜ ᱢᱟ᱾ ᱞᱟᱹᱠᱛᱤ ᱠᱟᱱ ᱚᱠᱛᱚ ᱯᱟᱨᱚᱢ ᱞᱮᱱᱠᱷᱟᱱ ᱛᱚ ᱚᱞ ᱯᱟᱲᱦᱟᱣ ᱨᱮᱱᱟᱜ ᱦᱚᱸ ᱵᱟᱝ ᱦᱩᱭᱩᱜ ᱟᱫᱚ ᱚᱱᱟᱜᱮ ᱛᱟᱦᱚᱞᱮ᱾ ᱚᱠᱟ ᱥᱮᱫ ᱨᱮᱫᱚᱢ ᱚᱞ ᱯᱟᱲᱦᱟ-ᱜ ᱠᱟᱱᱟ᱾
ᱚᱱᱛᱮ ᱟᱞ ᱥᱮᱛᱨᱮᱜᱮ᱾
ᱚ ᱟᱯᱮ ᱥᱮᱫ ᱨᱮᱜᱮ᱾ ᱱᱟᱯᱟᱭ ᱠᱟᱛᱷᱟ ᱜᱮ᱾ ᱦᱮᱸ ᱛᱟᱞᱦᱮ ᱚᱞ ᱯᱟᱲᱦᱟᱣ ᱠᱚᱫᱚ ᱛᱤᱱᱟᱹᱜ ᱥᱟᱺᱜᱤᱧ? ᱚᱞ ᱯᱟᱲᱦᱟᱣ ᱠᱚᱫᱚ ᱛᱤᱱᱟᱹᱜ ᱥᱟᱺᱜᱤᱧ ᱠᱚᱨᱮ?
ᱱᱤᱛᱚᱜ ᱫᱚ ᱥᱮᱠᱮᱱᱰ ᱤᱭᱟᱨ᱾
ᱟᱪᱪᱷᱟᱼᱪᱷᱟ ᱱᱟᱯᱟᱭ ᱠᱟᱛᱷᱟ, ᱟᱹᱰᱤ ᱱᱟᱯᱟᱭ ᱜᱮ᱾ ᱚᱱᱠᱟ ᱜᱮ ᱚᱞ ᱯᱟᱲᱦᱟᱣ ᱡᱷᱚᱛᱚ ᱜᱮ ᱚᱞ ᱯᱟᱲᱦᱟᱣ ᱢᱟ ᱥᱚᱢᱚᱭ ᱨᱮᱢᱟ ᱞᱟᱹᱠᱛᱤ ᱠᱟᱱ ᱜᱮ, ᱚᱞ ᱯᱟᱲᱦᱟᱣ ᱵᱟᱢ ᱚᱞ ᱯᱟᱲᱦᱟᱣ ᱞᱮᱱᱠᱷᱟᱱ ᱪᱮᱜ ᱦᱚᱸ ᱵᱟᱝ ᱦᱩᱭᱩᱜᱼᱟ, ᱦᱮᱸ ᱵᱟᱝ᱾
ᱱᱮᱛᱟᱨ ᱫᱚ ᱚᱞ ᱯᱟᱲᱦᱟᱣ ᱪᱷᱟᱨᱟ
ᱪᱮᱜ ᱦᱚᱸ ᱵᱟᱹᱪᱩᱜᱼᱟ, ᱟᱞᱮ ᱦᱚᱸ ᱚᱱᱠᱟ ᱜᱮ ᱚᱞ ᱯᱟᱲᱦᱟᱣ ᱫᱚ ᱯᱟᱲᱦᱟᱜ
ᱤᱭᱟᱹ ᱜᱮᱭᱟ᱾
ᱚᱞ ᱯᱟᱲᱦᱟᱣ ᱫᱚ ᱟᱹᱰᱤ ᱦᱳᱭ ᱱᱤᱛᱚᱜ ᱫᱚ ᱚᱞ ᱯᱟᱲᱦᱟᱣ ᱫᱚ ᱟᱹᱰᱤ ᱡᱟᱹᱨᱩᱲ ᱜᱮᱭᱟ, ᱟᱨ ᱱᱚᱝᱠᱟ ᱠᱟ ᱠᱟᱛᱷᱟ ᱫᱚ ᱵᱟᱝ ᱠᱟᱱᱟ ᱡᱮ ᱚᱞ ᱱᱚᱝᱠᱟᱱ ᱟᱫᱚ ᱵᱟᱝ ᱠᱟᱱᱟ ᱡᱮ ᱯᱟᱲᱦᱟᱣ ᱞᱮᱠᱷᱟᱱ ᱜᱮ ᱪᱟᱹᱠᱨᱤ ᱠᱚᱢ ᱧᱟᱢᱟ, ᱱᱚᱝᱠᱟᱱ ᱠᱟᱛᱷᱟ ᱫᱚ ᱵᱟᱝ ᱠᱟᱱᱟ ᱡᱮ ᱚᱞ ᱯᱟᱲᱦᱟᱣ ᱦᱳᱭ ᱡᱮ ᱚᱞ ᱯᱟᱲᱦᱟᱣ ᱠᱟᱛᱮ ᱟᱢᱟᱜ ᱱᱚᱞᱮᱡ ᱥᱮ ᱜᱮᱭᱟᱱ ᱥᱮ ᱟᱢᱟᱜ ᱴᱮᱞᱮᱱᱴ ᱡᱟᱦᱟᱸ ᱛᱤᱱᱟᱹᱜ ᱪᱟᱹᱠᱨᱤ ᱠᱚ ᱵᱟᱢ ᱧᱟᱢ ᱨᱮᱦᱚᱸ ᱱᱚᱶᱟ ᱠᱚᱨᱮ ᱛᱚ ᱟᱢᱮᱢ ᱵᱩᱡᱷᱟᱹᱣ ᱫᱟᱲᱮᱭᱟᱜᱼᱟ᱾ ᱦᱳᱭ, ᱟᱨ ᱡᱟᱦᱟᱸ ᱟᱢᱟᱜ ᱟᱸᱻ ᱱᱟᱯᱟᱭ ᱰᱟᱦᱟᱨ ᱥᱮ ᱵᱟᱹᱲᱤᱡ ᱰᱟᱦᱟᱨᱮᱢ ᱵᱩᱡᱷᱟᱹᱣ ᱫᱟᱲᱮᱭᱟᱜᱼᱟ᱾ ᱚᱠᱟᱴᱟᱜ ᱰᱟᱦᱟᱨ ᱫᱚ ᱱᱟᱯᱟᱭᱟ ᱟᱨ ᱚᱠᱟᱴᱟᱜ ᱰᱟᱦᱟᱨ ᱫᱚ ᱵᱟᱹᱲᱤᱡᱼᱟ ᱢᱮᱱᱛᱮ᱾ ᱦᱳᱭ ᱱᱚᱶᱟ
ᱱᱚᱣᱟ ᱠᱚ ᱵᱩᱡᱷᱟᱹᱣ ᱞᱟᱹᱜᱤᱫ ᱜᱮ ᱯᱟᱲᱦᱟᱣ᱾
ᱦᱳᱭ᱾ ᱡᱮ ᱤᱧ ᱯᱟᱲᱦᱟᱜ ᱠᱟᱹᱱᱟᱹᱧ ᱢᱮᱱᱛᱮ ᱪᱟᱹᱠᱨᱤ ᱵᱟᱹᱧ ᱧᱟᱢ ᱞᱮᱱᱠᱷᱟᱱ, ᱚᱲᱟᱜ ᱦᱚᱲ ᱠᱚ ᱵᱟᱝ ᱠᱚ ᱵᱚᱞᱚ ᱦᱚᱪᱚᱧᱟ ᱥᱮ ᱱᱚᱣᱟ ᱠᱟᱛᱷᱟ ᱫᱚ ᱵᱟᱝ ᱠᱟᱱᱟ ᱡᱮ ᱦᱳᱭ᱾
ᱱᱤᱡᱮ ᱡᱟ ᱴᱩᱠᱩ ᱢᱟᱱᱮ ᱡᱤᱭᱚᱱ ᱠᱷᱟᱸᱰᱟᱣ ᱨᱮᱱᱟᱜ ᱟᱸᱻ ᱡᱟᱦᱟᱸ ᱛᱤᱱᱟᱹᱜ ᱠᱟᱹᱢᱤ ᱨᱮᱱᱟᱜ, ᱢᱟᱱᱮ ᱡᱟᱦᱟᱸᱥᱮᱱ ᱪᱟᱞᱟᱣ ᱵᱟᱲᱟ ᱨᱮᱱᱟᱜ ᱚᱞ ᱠᱚ ᱩᱨᱩᱢ ᱥᱮ ᱡᱟᱦᱟᱱᱟᱜ ᱚᱱᱠᱟ ᱯᱟᱲᱦᱟᱣ ᱵᱟᱲᱟ ᱠᱟᱛᱮᱫ ᱵᱩᱡᱷᱟᱹᱣ ᱧᱟᱢ, ᱚᱱᱟ ᱠᱚ ᱞᱟᱹᱜᱤᱫ ᱦᱚᱸ ᱦᱮᱸ ᱵᱟᱝ?
ᱦᱮᱸ᱾
ᱟᱨ ᱯᱟᱹᱦᱤᱞ ᱦᱟᱯᱲᱟᱢ ᱠᱚᱫᱚ ᱦᱟᱸᱜ ᱚᱱᱠᱟ ᱫᱚ ᱩᱱᱟᱹᱜ ᱚᱞ ᱯᱟᱲᱦᱟᱣ ᱠᱚ ᱫᱚ ᱵᱟᱝ ᱠᱚ ᱚᱞ ᱯᱟᱲᱦᱟᱜ ᱠᱟᱱ ᱛᱟᱦᱮᱱᱟ ᱥᱮ᱾
ᱦᱮᱸ᱾
ᱦᱩᱸ᱾ ᱟᱫᱚ ᱟᱭᱳ-ᱵᱟᱵᱟ ᱛᱟᱠᱚ ᱦᱚᱸᱠᱚ ᱪᱟᱭᱼᱟᱠᱚ ᱡᱮ ᱢᱟᱹᱭ ᱛᱟᱞᱮ ᱥᱮ ᱵᱟᱹᱵᱩ ᱛᱟᱞᱮ ᱵᱷᱟᱹᱜᱤ ᱧᱚᱜᱼᱮ ᱚᱞ ᱯᱟᱲᱦᱟᱜ ᱢᱟ᱾
ᱦᱩᱸ᱾ ᱦᱳᱭ ᱚᱱᱟ ᱜᱮᱠᱚ ᱠᱷᱚᱡᱚᱜᱼᱟ, ᱚᱲᱟᱜ ᱠᱷᱚᱡ ᱦᱚᱸ᱾
ᱦᱩᱸ᱾ ᱦᱩᱸ᱾
ᱛᱟᱦᱚᱞᱮ ᱟᱯᱮ ᱥᱮᱫ ᱦᱩᱞᱢᱟᱦᱟ ᱦᱩᱭᱩᱜ ᱜᱮᱭᱟ ᱛᱚ?
ᱪᱮᱫ?
ᱦᱩᱞᱢᱟᱦᱟ ᱠᱚ ᱦᱩᱭᱩᱜ ᱜᱮᱭᱟ?
ᱚ ᱦᱳᱭ ᱦᱳᱭ ᱦᱩᱞ ᱢᱟᱦᱟ ᱫᱚ ᱦᱳᱭ ᱦᱩᱞᱢᱟᱦᱟ ᱫᱚ ᱦᱩᱭᱩᱜ ᱜᱮᱭᱟ ᱟᱨ ᱦᱩᱞᱢᱟᱦᱟ ᱡᱩᱫᱤ ᱵᱟᱢ ᱢᱟᱱᱟᱣᱟ ᱚᱱᱟ ᱠᱤ ᱥᱟᱱᱛᱟᱲ ᱟᱵᱚ ᱥᱟᱱᱛᱟᱲ ᱠᱚᱫᱚ ᱚᱱᱟ ᱦᱩᱞᱢᱟᱦᱟ ᱫᱚ ᱟᱹᱰᱤ ᱡᱟᱹᱨᱩᱲ ᱢᱮᱱᱟᱜᱼᱟ, ᱞᱟᱹᱠᱛᱤ ᱛᱟᱵᱚᱱᱟ ᱦᱮᱸ ᱵᱟᱝ᱾
ᱢᱟᱱᱟᱣ ᱫᱚ ᱞᱟᱹᱠᱛᱤ ᱜᱮᱭᱟ ᱾
ᱟᱯᱮ ᱥᱮᱡ ᱫᱚ ᱪᱮᱫ ᱪᱮᱫ ᱠᱚ ᱪᱟᱥ ᱫᱚ ᱦᱩᱭᱩᱜ ᱛᱮ?
ᱟᱞᱮ ᱥᱮᱫ ᱱᱚᱝᱠᱟ ᱪᱟᱥ ᱠᱚᱫᱚ ᱦᱟᱸᱜ ᱡᱚᱛᱚ ᱜᱮ ᱦᱩᱭᱩᱜ ᱜᱮᱭᱟ, ᱱᱤᱛᱳᱜ ᱫᱚ ᱦᱟᱸᱜ ᱚᱝᱠᱟ ᱟᱞᱮ ᱥᱮᱱ ᱫᱚ ᱦᱩᱲᱩ ᱠᱚᱫᱚ ᱦᱟᱸᱜ ᱵᱟᱨ ᱫᱷᱟᱣ ᱞᱮ ᱪᱟᱥ ᱜᱮᱭᱟ ᱱᱚᱝᱠᱟ ᱱᱤᱨᱚᱱ ᱦᱩᱲᱩ ᱢᱤᱫ ᱫᱷᱟᱣ ᱞᱮ ᱪᱟᱥ ᱜᱮᱭᱟ ᱟᱨ ᱵᱚᱨᱥᱟ ᱦᱩᱲᱩ ᱢᱤᱫ ᱫᱷᱟᱣᱞ ᱞᱮ ᱪᱟᱥ ᱜᱮᱭᱟ ᱦᱟᱸᱜ ᱟᱵ ᱫᱚ ᱵᱚᱨᱥᱟ ᱦᱩᱲᱩ ᱫᱚᱦᱟᱸᱜ ᱱᱚᱜᱼᱚᱭ ᱦᱟᱸᱜ ᱮᱨ ᱛᱚᱞᱟ ᱵᱟᱲᱟ᱾ ᱠᱤᱪᱷᱩ ᱜᱟᱱ ᱫᱚ ᱦᱩᱭ ᱠᱟᱱ ᱛᱟᱠᱚᱣᱟ ᱠᱤᱪᱷᱩ ᱜᱟᱱ ᱫᱚ ᱟᱹᱣᱨᱤᱭᱟᱜ ᱦᱟᱸᱜ᱾ ᱱᱚᱣᱟ ᱫᱟᱜ ᱫᱟᱜ ᱚᱵᱷᱟᱵᱽ ᱠᱷᱟᱹᱛᱤᱨ ᱜᱮ ᱦᱟᱸᱜ ᱵᱟᱝ ᱦᱩᱭ ᱠᱟᱱᱟ ᱮᱨ ᱛᱚᱞᱟ ᱠᱚᱦᱚᱸ᱾ ᱟᱨ ᱫᱚᱢᱮ ᱥᱤᱛᱩᱝ ᱮᱫ ᱛᱟᱦᱮᱱᱟᱭ ᱛᱚ ᱟᱫᱚ ᱦᱚᱞᱟ ᱢᱟᱫᱷᱮᱨ ᱠᱚ ᱫᱚ ᱠᱟᱹᱴᱤᱡ ᱫᱟᱜ ᱠᱟᱫᱟᱭ ᱾ ᱴᱷᱤᱠ ᱴᱷᱟᱠ ᱜᱮ ᱦᱟᱸᱜ ᱵᱩᱡᱩᱜ ᱠᱟᱱᱟ᱾
ᱟᱞᱮ ᱥᱮ ᱚᱱᱠᱟ
ᱛᱟᱦᱚᱞᱮ ᱟᱞᱮᱥᱮᱱ ᱫᱚ ᱚᱱᱠᱟ ᱢᱟᱱᱮ ᱫᱟᱜ ᱵᱟᱲᱟ ᱟᱯᱮ ᱠᱟᱱᱟᱭ ᱥᱮ ᱵᱟᱝ ᱚᱱᱠᱟ?
ᱫᱟᱜ ᱫᱚ ᱵᱟᱭ ᱫᱟᱜ ᱮᱫᱟ ᱡᱟᱜᱮᱭ ᱫᱟᱜ ᱵᱟᱲᱟᱭᱮᱫᱟ ᱩᱱᱟᱹᱜ ᱰᱷᱮᱨ ᱫᱚ ᱵᱟᱭ ᱫᱟᱜ ᱮᱫᱟ᱾
ᱪᱟᱥ ᱫᱚ ᱟᱞᱮ‌ ᱥᱮᱱ ᱦᱚᱸ ᱵᱟᱹᱲ ᱵᱟᱨ ᱫᱚᱢ ᱜᱮ ᱦᱩᱭᱩᱜᱼᱟ ᱟᱨ ᱦᱩᱲᱩ ᱫᱚ ᱵᱟᱨᱫᱚᱢ ᱜᱮ ᱦᱩᱭᱩᱜᱼᱟ᱾
ᱦᱳᱭ ᱦᱳᱭ,
ᱟᱨᱚ ᱟᱭᱢᱟ ᱠᱤᱪᱷᱩ ᱛᱩᱲᱤ, ᱛᱤᱞᱢᱤᱧ ᱠᱚ ᱚᱱᱟ ᱠᱚᱦᱚᱸ ᱢᱮᱱᱟᱜ ᱜᱮᱭᱟ ᱾
ᱦᱮᱸ ᱾ ᱟᱞᱮᱥᱮᱫ ᱦᱚᱸ ᱚᱱᱠᱟ ᱜᱮ ᱵᱟᱨ ᱫᱟᱜᱮ ᱨᱚᱦᱚᱭ ᱵᱟᱲᱟᱭ ᱦᱩᱭᱩᱜᱼᱟ ᱱᱚᱭ ᱟᱛᱚ᱾ ᱟᱨ ᱦᱟᱸᱜ ᱠᱤᱪᱷᱩ ᱜᱟᱱ ᱫᱚ ᱚᱱᱠᱟ ᱠᱷᱚᱥᱞᱟ ᱠᱚᱦᱚᱸ ᱪᱟᱥ ᱜᱮᱭᱟ, ᱟᱯᱮᱥᱮᱱ ᱠᱷᱚᱥᱚᱞᱟ ᱠᱚᱠᱚ ᱪᱟᱥ ᱜᱮᱭᱟ ᱥᱮ ᱵᱟᱝ ᱛᱟᱦᱚᱞᱮ?
ᱠᱷᱚᱥᱞᱟ ᱫᱚ ᱵᱟᱹᱧ ᱵᱩᱡᱷᱟᱹᱣ ᱫᱟᱲᱮᱭᱟᱜ ᱠᱟᱱᱟ ᱫᱚ ᱪᱮᱫ ᱤᱧ ᱞᱟᱹᱭᱟ᱾
ᱳᱭ ᱠᱷᱚᱥᱞᱟ ᱫᱚ ᱦᱟᱸᱜ ᱢᱟᱱᱮ ᱟᱹᱰᱤ ᱦᱚᱸ ᱟᱹᱰᱤ ᱡᱟᱭᱜᱟ ᱨᱮᱜ ᱵᱟᱝ ᱠᱚ ᱪᱟᱥ ᱵᱟᱲᱟᱭ ᱜᱮᱭᱟ᱾ ᱤᱧ ᱦᱚᱸ ᱢᱟᱱᱮ ᱟᱞᱮ ᱥᱮᱱ ᱜᱮᱛᱚ ᱠᱷᱚᱥᱚᱞᱟ ᱠᱚᱫᱚ ᱦᱟᱜ ᱤᱧ ᱦᱚᱸ ᱵᱟᱹᱧ ᱵᱟᱲᱟᱭ ᱛᱟᱦᱮᱱᱟ ᱡᱮ ᱠᱷᱚᱥᱞᱟ ᱠᱚ ᱢᱮᱛᱟᱜᱼᱟ ᱢᱮᱱᱛᱮ ᱫᱤᱱ ᱫᱤᱱᱛᱮ ᱢᱟᱱᱮ ᱟᱞᱮ ᱦᱚᱸ ᱞᱟᱦᱟ ᱫᱚ ᱵᱟᱞᱮ ᱪᱟᱥ ᱛᱟᱦᱮᱱᱟ ᱟᱫᱚ ᱞᱟᱦᱟᱛᱮ ᱚᱱᱛᱮ ᱦᱳᱥᱴᱮᱞ ᱠᱚᱨᱮ ᱯᱟᱲᱦᱟᱣᱮᱫ ᱛᱟᱦᱮᱱᱟ᱾ ᱫᱚ ᱚᱱᱛᱮ ᱛᱚ ᱚᱱᱟ ᱠᱚᱨᱮᱱ ᱜᱮ ᱫᱚᱢᱮ ᱠᱚ ᱪᱟᱥ ᱵᱟᱲᱟᱭ ᱛᱟᱦᱮᱱᱟ ᱾ ᱟᱫᱚ ᱞᱟᱹᱭ ᱦᱩᱭᱱᱟ ᱱᱚᱣᱟ ᱫᱚ ᱪᱮᱫ ᱠᱟᱱᱟ? ᱟᱫᱚ ᱠᱚ ᱞᱟᱹᱭᱫᱟ ᱠᱷᱚᱥᱞᱟ ᱟᱫᱚ ᱞᱟᱹᱭᱼᱫᱟᱭ ᱛᱟᱦᱚᱞᱮ ᱚᱱᱛᱮ ᱠᱷᱚᱱᱼᱟᱜ ᱜᱮ ᱤᱛᱟᱹ ᱠᱚ ᱟᱹᱜᱩ ᱵᱟᱲᱟ ᱦᱩᱭᱱᱟ ᱟᱫᱚ ᱪᱟᱥ ᱦᱩᱭᱱᱟ ᱾ ᱢᱟᱱᱮ ᱡᱚᱛᱚ ᱡᱟᱭᱜᱟ ᱨᱮ ᱫᱚ ᱢᱟᱱᱮ ᱵᱟᱝ ᱵᱚᱱ ᱩᱨᱩᱢᱟ ᱥᱮ ᱵᱟᱲᱟᱭ ᱨᱮᱦᱚᱸᱢ ᱢᱟᱱᱮ ᱮᱴᱟᱜᱟᱜ ᱵᱚᱱ ᱢᱮᱛᱟᱜᱼᱟ ᱦᱮᱸ ᱵᱟᱝ‌ ᱾
ᱦᱮᱸ ᱚᱱᱠᱟ ᱜᱮ ᱧᱮᱞ ᱠᱟᱜ ᱨᱮᱦᱚᱸ ᱵᱩᱱ ᱾ ᱚᱱᱛᱮ ᱡᱩᱫᱟᱹ ᱠᱚ ᱢᱮᱛᱟᱜᱼᱟ ᱟᱵᱩ ᱟᱞᱮ ᱥᱮᱫ ᱡᱩᱫᱟᱹ ᱚᱱᱠᱟ ᱦᱩᱭ ᱫᱟᱲᱮᱭᱟᱜᱼᱟ ᱾
ᱦᱳᱭ ᱟᱯᱮ ᱥᱮᱫ ᱡᱩᱫᱟᱹ ᱠᱚ ᱢᱮᱛᱟᱜᱼᱟ ᱟᱞᱮ ᱥᱮ ᱡᱩᱫᱟᱹ ᱚᱱᱠᱟ ᱦᱩᱭᱩᱜ ᱜᱮᱭᱟ ᱥᱟᱵᱷᱤᱠ ᱚᱱᱟ ᱠᱚᱫᱚ ᱾
ᱟᱯᱮ ᱥᱮᱫ ᱫᱚ ᱵᱤᱨ ᱠᱩ ᱢᱮᱱᱟᱜ ᱜᱮᱭᱟ ᱾
ᱪᱮᱫ?
ᱵᱤᱨ ᱠᱩ ᱢᱮᱱᱟᱜ ᱜᱮᱭᱟ ᱟᱯᱮ ᱥᱮᱫ?
ᱦᱳᱭ ᱵᱤᱨ ᱠᱚ ᱢᱮᱱᱟᱜ ᱜᱮᱭᱟ ᱾
ᱟᱞᱮ ᱥᱮᱫ ᱫᱚ ᱯᱷᱟᱠᱟ ᱢᱟᱴᱷ ᱾
ᱟ ᱟᱥᱮ ᱥᱮᱫ ᱦᱚᱸ ᱾ ᱦᱮᱸ
ᱛᱟᱞᱟᱛᱮ ᱤᱧ ᱫᱚ ᱚᱠᱟ ᱥᱮᱫ ᱦᱚᱸ ᱵᱟᱝ ᱪᱟᱞᱟᱣ ᱦᱩᱭ ᱟᱠᱟᱱᱟ ᱠᱞᱟᱥ ᱠᱩ‌᱾
ᱪᱟᱞᱟᱣ ᱦᱩᱭ ᱠᱟᱱᱟ ᱱᱚᱜᱼᱚᱭ ᱨᱩᱢ ᱨᱮ ᱜᱮ ᱦᱟᱸᱜ ᱱᱤᱛᱚᱜ ᱫᱚ ᱫᱩᱲᱩᱵ ᱵᱟᱲᱟ ᱦᱩᱭ ᱠᱟᱱᱟ ᱾ ᱡᱟᱯᱤᱫ ᱦᱩᱭ ᱞᱮᱱᱟ ᱟᱨ ᱡᱟᱹᱯᱤᱫ ᱠᱷᱚᱱᱟᱜ ᱵᱮᱨᱮᱫ ᱵᱟᱲᱟ ᱦᱩᱭ ᱠᱟᱛᱮᱫ ᱪᱮᱫ ᱠᱚ ᱪᱤᱠᱟᱹ ᱵᱟᱲᱟᱭ ᱦᱩᱭ ᱠᱟᱱᱟ ᱠᱟᱹᱴᱤᱡ ᱫᱚ ᱠᱚᱲᱟᱟᱣ ᱜᱤᱫᱟᱹᱨᱟᱹ ᱚᱠᱚᱭ ᱠᱚ ᱯᱷᱤᱨᱨᱤ ᱠᱚ ᱢᱮᱱᱟᱜ ᱠᱚᱣᱟ ᱾ ᱡᱟᱹᱯᱤᱫ ᱵᱟᱲᱟ ᱦᱩᱭ ᱞᱮᱱᱟ ᱚᱱᱠᱟ
ᱚᱱᱠᱟᱜᱮ, ᱵᱟᱨᱯᱮ ᱫᱤᱱ ᱫᱟ ᱢᱟ ᱡᱷᱟᱲᱮ ᱥᱤᱛᱩᱝ᱾
ᱦᱳᱭ ᱦᱳᱭ, ᱟᱞᱮ ᱥᱮᱫ ᱦᱚᱸ ᱚᱱᱠᱟ ᱜᱮ ᱥᱤᱛᱩᱝ ᱵᱟᱲᱟ ᱠᱮᱫ ᱜᱮ ᱫᱚᱢᱮ ᱜᱮ ᱟᱫᱚ ᱫᱟᱜ ᱠᱮᱫᱟᱭ ᱠᱟᱴᱤᱡ ᱵᱷᱟᱜᱤ ᱜᱮ ᱵᱩᱡᱷᱟᱹᱣᱮᱱᱟ᱾
ᱫᱟᱜ ᱠᱮᱫᱛᱮ ᱨᱮᱭᱟᱨ ᱧᱚᱜ ᱟᱹᱭᱠᱟᱹᱜ ᱠᱟᱱᱟ᱾
ᱛᱟᱦᱚᱞᱮ ᱚᱱᱠᱟ ᱪᱮᱫᱞᱮᱠᱟ, ᱚᱱᱛᱮ ᱨᱟᱵᱟᱝ ᱠᱚ? ᱨᱟᱵᱟᱝ ᱠᱟᱱᱟ ᱥᱮ ᱵᱟᱝ? ᱚᱱᱠᱟ ᱫᱟᱜ ᱵᱟᱲᱟ ᱠᱮᱫ ᱫᱚᱭ᱾
ᱦᱮᱸ, ᱨᱟᱵᱟᱝ ᱠᱟᱱᱟ ᱛᱷᱚᱨᱟ ᱛᱷᱚᱲᱟ᱾
ᱟᱞᱮ ᱥᱮᱱ ᱦᱚᱸ ᱚᱱᱠᱟ ᱜᱮ ᱢᱟᱱᱮ ᱡᱚᱠᱷᱚᱱ ᱫᱟᱜ ᱠᱮᱫᱟᱭ ᱧᱤᱫᱟᱹ ᱵᱮᱲᱟ ᱩᱱᱫᱚ ᱠᱟᱹᱴᱤᱡ ᱨᱟᱵᱟᱝ ᱧᱚᱜ ᱵᱩᱡᱩ ᱯᱷᱮᱱ ᱠᱚ ᱡᱚᱛᱚ ᱵᱚᱱᱫᱚ ᱦᱩᱭ ᱟᱠᱟᱱᱟ᱾ ᱥᱮᱛᱟᱜ ᱵᱮᱲᱟ ᱚᱱᱠᱟ ᱥᱮᱛᱟᱜ ᱵᱮᱲᱟ ᱠᱟᱱᱛᱷᱟᱜᱮ ᱠᱟᱱᱛᱷᱟ ᱛᱮ ᱩᱭᱩ ᱦᱩᱭᱱᱟ ᱩᱱᱟᱹᱜ ᱨᱟᱵᱟᱝ ᱠᱟᱱ ᱛᱟᱦᱮᱱᱟ ᱢᱟᱱᱮ ᱥᱮᱛᱟᱜ ᱵᱮᱲᱟ ᱥᱮᱛᱟᱜ ᱵᱮᱲᱟ ᱫᱚ᱾ ᱦᱳᱭ
ᱨᱟᱵᱟᱝ ᱜᱤ ᱟᱹᱭᱠᱟᱹᱜ ᱨᱟᱵᱟᱝᱼᱟ᱾
ᱨᱟᱵᱟᱝ ᱫᱚ ᱨᱟᱵᱟᱝ ᱠᱟᱱ ᱜᱮᱭᱟ᱾
ᱦᱩᱸ᱾ ᱚᱨᱟᱜ ᱠᱚᱨᱮᱜ ᱱᱟᱯᱟᱭ ᱜᱮᱭᱟᱠᱚ ᱛᱚ?
ᱦᱮᱸ, ᱚᱲᱟᱜ ᱠᱚᱨᱮ ᱫᱚ ᱡᱟ ᱱᱟᱯᱟᱭ ᱵᱟᱲᱟ ᱜᱮᱭᱟ ᱠᱚ ᱤᱧ ᱦᱚᱸ ᱚᱲᱟᱜ ᱠᱚᱨᱮ ᱫᱚ ᱦᱟᱸᱜ ᱵᱟᱹᱧ ᱪᱟᱞᱟᱣ ᱠᱟᱱᱟ ᱱᱚᱜᱼᱚᱭ ᱟᱢᱵᱟᱵᱩᱛᱤ ᱥᱮᱱ ᱦᱟᱸᱜ ᱱᱚᱜᱼᱚᱭ ᱠᱟᱱᱴᱷᱟᱲ ᱯᱚᱨᱚᱵᱽ ᱥᱮᱱ ᱦᱟᱜ ᱪᱟᱞᱟᱜ ᱦᱩᱭᱩᱜᱼᱟ᱾
ᱦᱳᱭ᱾
ᱛᱟᱦᱚᱞᱮ ᱟᱢᱫᱚ ᱚᱲᱟᱜ ᱠᱚ ᱫᱚ ᱵᱟᱢ ᱪᱟᱞᱟᱣ ᱵᱟᱲᱟ ᱟᱠᱟᱱᱟ?
ᱪᱟᱞᱟᱣ ᱞᱤᱱᱟᱹᱧ ᱟᱫᱚ ᱦᱮᱡ ᱠᱟᱹᱱᱟᱹᱧ ᱟᱨᱦᱚᱸ᱾
ᱟᱪᱪᱷᱟ᱾ ᱛᱟᱦᱚᱞᱮ ᱟᱯᱮ ᱫᱚ ᱚᱱᱠᱟ ᱦᱳᱥᱴᱮᱞ ᱠᱚᱨᱮ ᱯᱮ ᱛᱟᱦᱮᱱ ᱜᱮᱭᱟ ᱥᱮ ᱚᱱᱠᱟ ᱢᱮᱥ ᱠᱚᱨᱮ ᱜᱮ ᱯᱮ ᱛᱟᱦᱮᱱ ᱜᱮᱭᱟ?
ᱟᱞᱮ ᱫᱚ ᱦᱚᱥᱴᱮᱞ
ᱟᱪᱪᱷᱟ ᱟᱪᱪᱷᱟ᱾ ᱱᱟᱯᱟᱭ ᱠᱟᱛᱷᱟ ᱜᱮ, ᱛᱟᱦᱚᱞᱮ ᱠᱷᱟᱱ ᱟᱯᱮ ᱫᱚ ᱦᱟᱸᱜ ᱤᱥᱤᱱ ᱵᱟᱥᱟᱝ ᱠᱚᱫᱚ ᱵᱟᱝ ᱦᱩᱭᱩᱜ ᱛᱟᱯᱮᱭᱟ?
ᱵᱟᱝ᱾
ᱟᱪᱪᱷᱟ, ᱱᱟᱯᱟᱭ ᱠᱟᱛᱷᱟ ᱚᱞ ᱯᱟᱲᱦᱟᱣ ᱨᱮᱜᱮ ᱦᱮᱸ ᱵᱟᱝ? ᱚᱞ ᱯᱟᱲᱦᱟᱣ ᱴᱟᱭᱤᱢ ᱴᱟᱭᱤᱢ ᱚᱞ ᱯᱟᱲᱟᱜ ᱛᱩᱯᱩ ᱡᱚᱢ ᱵᱟᱲᱟᱭᱟᱯᱮ
ᱚᱞ ᱯᱟᱲᱦᱟᱣ
ᱦᱩᱸ᱾ ᱟᱞᱮ ᱫᱚ ᱦᱟᱸᱜ ᱟᱞᱮ ᱛᱮᱜᱮ ᱤᱥᱤᱱ ᱦᱩᱭᱩᱜ ᱛᱟᱞᱮᱭᱟ ᱛᱚ ᱱᱚᱝᱠᱟ ᱟᱞᱮ ᱛᱮᱜᱤᱥ ᱦᱳᱭ ᱦᱳᱭ ᱟᱞᱮ ᱫᱚ ᱦᱟᱸᱜ ᱢᱮᱥ ᱨᱮᱞᱮ ᱛᱟᱦᱮᱱᱟ ᱛᱚ ᱟᱫᱚ ᱦᱟᱸᱜ ᱱᱤᱡᱮ ᱛᱮᱜᱮ, ᱦᱳᱭ ᱱᱤᱡᱮᱨᱟᱜ ᱪᱟᱣᱞᱮ ᱠᱤᱪᱷᱩᱧ ᱱᱤᱡᱮᱨᱟᱜ ᱜᱮ ᱡᱚᱛᱚ ᱠᱤᱪᱷᱩ, ᱪᱟᱣᱞᱮ ᱠᱚ ᱛᱷᱮᱠᱮ ᱡᱟ ᱡᱟᱵᱚᱛᱤ ᱜᱮ ᱾ ᱟᱨ ᱱᱤᱛᱚᱜ ᱜᱮᱥ ᱨᱮᱱᱟᱜ ᱫᱟᱢ ᱠᱚᱦᱚᱸ ᱡᱟ ᱵᱟᱹᱲᱛᱤ ᱠᱟᱱᱟ ᱵᱟᱝ
ᱦᱮᱸ᱾ ᱵᱟᱝ ᱧᱟᱢ ᱜᱚᱫᱚᱜ ᱠᱟᱱᱟ ᱾
ᱦᱳᱭ ᱦᱳᱭ ᱵᱟᱝ ᱧᱟᱢ ᱜᱚᱫᱚᱜ ᱠᱟᱱᱟ ᱟᱫᱚ ᱚᱱᱟᱜᱮ ᱧᱟᱢ ᱫᱟᱯᱮᱥᱮ ᱧᱚᱜ ᱴᱷᱤᱠ ᱜᱮᱭᱟ ᱢᱟ ᱛᱟᱦᱞᱮ᱾